ᱦᱮᱞᱳ ᱾
ᱦᱮᱸ ᱦᱮᱞᱳ ᱾
ᱦᱳᱭ ᱜᱚᱝᱠᱮ ᱡᱚᱦᱟᱨ ᱜᱮ ᱾
ᱦᱮ ᱜᱚᱝᱠᱮ ᱡᱚᱦᱟᱨ ᱜᱮ ᱾ ᱟᱞᱤᱧᱟᱜ ᱞᱚᱲ ᱜᱚᱝᱠᱮ ᱟᱡᱸᱚᱢᱚᱜ ᱠᱟᱱᱟ?
ᱮᱠᱫᱚᱢ ᱡᱚᱛᱚᱱ ᱥᱟᱦᱤᱡ ᱟᱡᱚᱢᱚᱜ ᱠᱟᱱᱟ ᱜᱚᱢᱠᱮ ᱟᱨ ᱟᱹᱞᱤᱧᱟᱜ?
ᱦᱳᱭ ᱜᱚᱢᱠᱮ ᱟᱵᱮᱱᱟ ᱦᱚᱸ ᱨᱚᱲ ᱟᱧᱡᱚᱢ ᱚᱜ ᱠᱟᱱᱟ ᱟᱷᱟ ᱾
ᱪᱤᱠᱟᱹ ᱦᱮᱱᱟᱜ ᱯᱮᱭᱟ ᱜᱚᱢᱠᱮ?
ᱦᱚᱭ ᱜᱚᱝᱠᱮ ᱟᱞᱤᱧ ᱦᱚᱸ ᱱᱟᱯᱟᱭ ᱜᱮ ᱥᱟᱶᱛᱮ ᱚᱲᱟᱜ ᱦᱚᱲ ᱠᱚᱦᱚᱸ ᱱᱟᱯᱟᱭ ᱜᱮ ᱢᱮᱱᱟᱜ ᱠᱚᱣᱟ ᱾
ᱟᱪᱪᱷᱟ ᱵᱮᱥ ᱱᱟᱯᱟᱭ ᱜᱮ ᱾ ᱪᱮᱫ ᱠᱚ ᱪᱤᱠᱟᱹ ᱵᱟᱲᱟᱭ ᱦᱩᱭᱚᱜ ᱠᱟᱱᱟ ᱛᱟᱦᱚᱞᱮ?
ᱦᱚᱜᱚ ᱱᱤᱝᱠᱮ ᱵᱤᱥᱱᱩ ᱢᱟᱪᱤ ᱢᱟᱴ ᱥᱮᱫ ᱠᱟᱹᱴᱤᱡ ᱦᱮᱡ ᱦᱩᱭ ᱠᱟᱱᱟ ᱟᱨ ᱪᱮᱜ ᱾
ᱚᱸ ᱾ ᱵᱮᱥ ᱱᱟᱯᱟᱭ ᱜᱮ ᱛᱟᱦᱚᱞᱮ ᱜᱚᱢᱠᱮ ᱾ ᱟᱨ ᱡᱚᱛᱚ ᱜᱮ ᱱᱟᱯᱟᱭ ᱜᱮᱭᱟ ᱛᱚ ᱵᱟᱝ ᱛᱟᱦᱚᱞᱮ?
ᱦᱳᱭ ᱜᱚᱝᱠᱮ ᱡᱚᱛᱚ ᱜᱮ ᱱᱟᱯᱟᱭ ᱜᱮᱭᱟ ᱾
ᱪᱚᱜ‌ ᱾ ᱟᱪᱷᱟ ᱜᱚᱝᱠᱮ ᱛᱮᱦᱮᱧ ᱫᱚ ᱪᱮᱫ ᱥᱟᱛᱟᱢ ᱟᱛᱮ ᱞᱟᱝ ᱠᱟᱛᱷᱟᱜ-ᱟ?
ᱥᱟᱛᱟᱢ ᱫᱚ ᱟᱵᱤᱱ ᱜᱮ ᱵᱟᱪᱱᱟᱵᱤᱱ ᱡᱟᱦᱟᱸ ᱴᱟᱜ ᱜᱮ ᱾
ᱟᱪᱪᱷᱟ ᱜᱚᱝᱠᱮ ᱱᱤᱛᱚᱜ ᱫᱚᱞᱟᱝ ᱠᱟᱛᱷᱟᱜ ᱠᱟᱱᱟ ᱦᱟᱸᱜ ᱾ ᱟᱫᱚ ᱦᱟᱸᱜ ᱵᱟᱦᱟ ᱤᱫᱤ ᱠᱟᱛᱮᱫ ᱾
ᱦᱳᱭ ᱦᱳᱭ ᱾ ᱟᱪᱪᱷᱟ ᱾
ᱟᱫᱚ ᱞᱟᱹᱭ ᱤᱫᱤᱝ ᱟᱫᱚ ᱵᱟᱦᱟ ᱫᱚ ᱢᱤᱫᱴᱟᱝ ᱥᱟᱱᱛᱟᱲ ᱟᱵᱚᱣᱟᱜ ᱥᱚᱢᱟᱡᱽ ᱨᱮᱱᱟᱜ ᱢᱤᱫᱴᱟᱝ ᱧᱩᱢᱟᱱᱟᱜ ᱯᱚᱨᱚᱵᱽ ᱠᱟᱱᱟ ᱟᱨᱠᱤ ᱢᱤᱫᱴᱟᱝ ᱵᱟᱦᱟ ᱯᱚᱨᱚᱵᱽ ᱡᱟᱦᱟᱸ ᱯᱚᱨᱚᱵᱽ ᱫᱚ ᱟᱵᱚ ᱫᱚ ᱵᱟᱦᱟ ᱵᱚᱸᱜᱟ ᱥᱮ ᱯᱷᱟᱹᱜᱩᱱ ᱵᱚᱸᱜᱟ ᱵᱚᱱ ᱢᱟᱱᱟᱣ ᱛᱟᱦᱮᱱᱟ ᱡᱟᱦᱟᱸ ᱨᱮᱫᱚ
ᱜᱳᱴᱟ ᱫᱷᱟᱹᱨᱛᱤ ᱯᱟᱹᱨᱤ ᱜᱚᱴᱟ ᱜᱮ ᱧᱮᱞᱚᱜᱼᱟ ᱦᱟᱹᱞᱤ ᱦᱟᱹᱲᱭᱟᱹᱲ ᱱᱟᱣᱟ ᱵᱟᱦᱟ ᱱᱟᱣᱟ ᱥᱟᱜᱮᱱᱚᱜᱼᱟ ᱾ ᱚᱱᱟ ᱥᱟᱠᱟᱢ ᱠᱚ ᱾ ᱩᱱ ᱚᱠᱛᱚ ᱱᱚᱣᱟᱵᱚᱱ ᱢᱟᱱᱟᱣ ᱛᱟᱦᱮᱱᱟ ᱟᱨᱠᱤ ᱱᱚᱝᱠᱟ ᱞᱮᱠᱟᱛᱮ ᱧᱮᱞ ᱞᱮᱠᱷᱟᱱ ᱟᱹᱛᱩ ᱨᱮ ᱦᱮᱸ ᱚᱱᱟ ᱛᱤᱱ ᱵᱷᱳᱨ ᱵᱟᱦᱟ ᱵᱟᱝ ᱦᱩᱭᱩᱜ ᱠᱟᱱ ᱩᱱ ᱵᱷᱳᱨ ᱱᱟᱣᱟ ᱥᱟᱠᱟᱢ ᱥᱮ ᱱᱟᱣᱟ ᱵᱟᱦᱟ ᱠᱚ ᱟᱨᱠᱤ ᱵᱟᱵᱚᱱ ᱪᱮᱯᱮᱫᱟ ᱟᱨᱠᱤ ᱵᱟᱵᱚᱱ ᱵᱮᱵᱚᱦᱟᱨᱟ ᱾ ᱛᱚ ᱱᱚᱝᱠᱟ ᱞᱮᱠᱟᱛᱮ ᱱᱟᱭᱠᱮ ᱦᱚᱸ ᱵᱟᱭ ᱵᱮᱵᱚᱦᱟᱨᱮᱫ ᱛᱟᱦᱮᱱᱟᱭ᱾ ᱦᱮᱸ ᱟᱫᱚ ᱚᱱᱠᱟ ᱞᱮᱠᱟᱛᱮ ᱧᱮᱞ ᱞᱮᱠᱷᱟᱱ ᱵᱟᱦᱟ ᱵᱚᱸᱜᱟ ᱫᱚ ᱾ ᱡᱟᱸᱠ ᱡᱚᱢᱚᱠ ᱟᱹᱰᱤ ᱨᱟᱹᱥᱠᱟᱹ ᱜᱮᱵᱚᱱ ᱢᱟᱱᱟᱣᱟ ᱦᱮᱸ ᱵᱟᱦᱟ ᱵᱚᱱ ᱮᱱᱮᱡᱼᱟ ᱫᱩᱞ ᱞᱚᱜᱟᱣ ᱟᱵᱚᱱ ᱟᱫᱚ ᱵᱟᱦᱟ ᱫᱚᱵᱚᱱ ᱢᱟᱱᱟᱣ ᱠᱮᱭᱟ ᱮᱠᱪᱮᱞᱤ ᱯᱮ ᱫᱤᱱ ᱟᱨᱠᱤ ᱦᱟᱸᱜ ᱾
ᱦᱳᱭ ᱦᱳᱭ ᱾
ᱯᱳᱭᱞᱳ ᱫᱤᱱ ᱫᱚᱵᱚᱱ ᱢᱮᱛᱟᱜ ᱠᱟᱱᱟ ᱡᱟᱦᱟᱸ ᱫᱚ ᱪᱷᱟᱢᱰᱟ ᱤᱭᱟᱹᱭᱵᱚᱱ ᱟᱨᱠᱤ ᱾ ᱤ ᱵᱟᱦᱟ ᱮᱜ ᱡᱟᱦᱟᱸᱭ ᱰᱟᱺᱟᱹᱜᱩᱣᱟᱹ ᱠᱚᱲᱟ ᱠᱚ ᱟᱹᱛᱩ ᱨᱮᱱ ᱠᱚ ᱢᱮᱥᱟ ᱠᱟᱛᱮᱜ ᱩᱱᱟᱹᱜ ᱫᱚᱠᱚ ᱡᱟᱦᱟᱸ ᱪᱮᱫᱠᱚ ᱢᱮᱛᱟᱜ ᱠᱟᱱᱟ ᱾ ᱡᱟᱦᱮᱨ ᱨᱮ ᱥᱟᱹᱲᱤᱢ ᱠᱚ ᱫᱟᱜ ᱮᱫᱟ᱾ ᱚᱱᱟ ᱠᱚ ᱛᱟᱵ ᱛᱩᱠᱟᱜᱼᱟ ᱦᱮᱸ ᱟᱫᱚ ᱩᱱ ᱚᱠᱛᱚ ᱧᱮᱞᱚᱜᱼᱟ ᱵᱟᱝᱢᱟ ᱟᱭ ᱵᱤᱨ ᱫᱚ ᱡᱟᱦᱟᱸᱭ ᱜᱮ ᱱᱟᱭᱠᱮ ᱵᱟᱵᱟ ᱡᱟᱦᱟᱸᱭ ᱦᱮᱱᱟᱭᱟᱭ ᱩᱱᱤ ᱨᱮᱱ ᱚᱲᱟᱜ ᱦᱚᱲ ᱡᱟᱦᱟᱸᱭ ᱫᱚ ᱚᱲᱟᱜ ᱠᱚᱨᱮ ᱡᱟᱦᱟᱸᱭ ᱫᱚ ᱟᱭᱵᱤᱨ ᱚᱠᱛᱚ ᱧᱮᱞᱚᱜᱼᱟ ᱡᱷᱚᱛᱚ ᱦᱚᱲ ᱠᱚ ᱪᱟᱞᱟᱜᱼᱟ ᱚᱸᱰᱮ ᱠᱚ ᱚᱸᱬᱦᱮᱭᱟ ᱥᱮᱨᱮᱧ ᱫᱩᱨᱟᱹᱝ ᱟᱠᱚ ᱦᱮᱸ ᱱᱚᱝᱠᱟ ᱜᱚᱸᱥᱟᱭ ᱠᱚᱦᱚᱸ ᱠᱚ ᱟᱬᱜᱚᱱ ᱜᱮᱭᱟ ᱩᱱ ᱚᱠᱛᱚ ᱟᱨ ᱩᱱ ᱚᱠᱛᱚ ᱜᱮ ᱦᱟᱸᱜ ᱟᱨᱠᱤ ᱵᱟᱦᱟ ᱠᱚᱫᱚ ᱥᱮᱠᱚ ᱡᱟᱦᱟᱱᱟᱜ ᱠᱚ᱾ ᱧᱮᱞ ᱛᱤᱭᱟᱹᱜ ᱦᱚᱪᱚ ᱠᱚᱣᱟ ᱟᱨᱠᱤ ᱵᱤᱰᱟᱹᱣ ᱠᱚᱣᱟ ᱠᱚ ᱟᱨᱠᱤ ᱠᱚ᱾ ᱡᱮ ᱡᱟᱦᱟᱸᱱᱟᱜ ᱟᱸᱜᱥᱟᱨ ᱠᱚ ᱛᱩᱧ ᱠᱮᱫ ᱜᱮ ᱟᱨ ᱠᱚ ᱟᱹᱜᱩ ᱦᱚᱪᱚ ᱠᱚᱣᱟ ᱟᱨᱠᱤ ᱱᱚᱣᱟ ᱠᱚ ᱱᱤᱭᱮ ᱚᱱᱟ ᱠᱚ ᱵᱤᱰᱟᱹᱣ ᱦᱚᱪᱚ ᱠᱚᱣᱟ ᱟᱨᱠᱤ ᱱᱚᱝᱠᱟ ᱦᱚᱸ ᱧᱮᱞᱚᱜ ᱜᱮᱭᱟ ᱟᱨ ᱫᱚᱥᱟᱨ ᱫᱤᱱ ᱫᱚ ᱦᱳᱭᱳᱜ ᱠᱟᱱᱟ᱾ ᱛᱚ ᱵᱟᱰᱟᱭ ᱜᱮᱭᱟᱵᱚᱱ ᱱᱟᱭᱠᱮ ᱵᱟᱵᱟ ᱫᱚ ᱢᱤᱫᱴᱟᱝ ᱧᱩᱢᱟᱱ ᱵᱚᱸᱜᱟᱼᱵᱩᱨᱩᱭ ᱠᱟᱱ ᱛᱟᱵᱚᱱᱟᱭ ᱵᱚᱸᱜᱟ ᱵᱩᱨᱩ ᱠᱚᱣᱟᱭ ᱟᱨᱠᱤ ᱠᱚᱨᱟᱣᱟᱭ ᱟᱫᱚ ᱩᱱᱤ ᱫᱚ ᱦᱟᱸᱜ ᱡᱮᱢᱚᱱᱤᱧ ᱞᱟᱹᱭ ᱠᱮᱜᱼᱟ ᱛᱤᱱ ᱵᱷᱚᱨ ᱵᱟᱦᱟ ᱵᱚᱸᱜᱟ ᱵᱟᱝ ᱦᱩᱭᱩᱜ ᱠᱟᱱ ᱥᱮ ᱵᱟᱦᱟ ᱵᱟᱝ ᱯᱟᱨᱚᱢᱚᱜ ᱠᱟᱱ ᱩᱱᱚᱨ ᱱᱟᱣᱟ ᱟ ᱱᱟᱣᱟ ᱵᱟᱦᱟ ᱱᱟᱣᱟ ᱜᱮᱞᱮ ᱟᱨᱠᱤ ᱵᱟᱭ ᱵᱮᱵᱚᱦᱟᱨᱮᱫ ᱠᱟᱱᱟᱭ, ᱟᱨ ᱩᱱᱟᱹᱜ ᱞᱟᱦᱟ ᱫᱤᱱ ᱦᱤᱞᱳᱜ ᱠᱷᱚᱱᱟᱜ ᱜᱮ ᱧᱮᱞᱚᱜᱼᱟ, ᱡᱮ ᱩᱱᱤ ᱫᱚ ᱟᱹᱰᱤ ᱜᱮ ᱟ᱾ ᱯᱟᱞᱚᱱ ᱛᱟᱷᱮᱱᱟᱭ ᱟᱨᱠᱤ ᱠᱚᱨᱮ ᱜᱤᱛᱤᱡᱼᱟ ᱟᱨᱠᱤ ᱯᱟᱹᱴᱭᱟᱹ ᱨᱮ ᱚᱱᱠᱟ ᱮᱴᱟᱜ ᱵᱤᱨ ᱠᱚᱨᱮ ᱵᱟᱭ ᱜᱤᱛᱤᱡ ᱟᱭ ᱦᱮᱸ ᱫᱚᱥᱟᱨ ᱦᱤᱞᱳᱜ ᱫᱚ ᱦᱟᱸᱜ ᱫᱚᱥᱟᱨ ᱦᱤᱞᱳᱜ ᱫᱚ ᱧᱮᱞᱚᱜ ᱠᱟᱱᱟ ᱩᱱᱤ ᱟᱛᱩ ᱨᱮᱱ ᱠᱚ ᱢᱮᱥᱟ ᱟᱛᱮ ᱟᱨᱠᱤ ᱮᱱᱮᱡ ᱮᱱᱮᱡ ᱛᱮᱠᱚ ᱫᱟᱨᱟᱢ ᱤᱫᱤᱭᱮ ᱠᱟᱱᱟ ᱢᱚᱛᱞᱚᱵ ᱦᱟᱸᱰᱮ ᱠᱚ ᱤᱫᱤᱴᱩᱠᱟᱭ ᱠᱟᱱᱟ ᱡᱟᱦᱮᱨ ᱚᱵᱽᱫᱤ ᱛᱚ ᱩᱱᱤᱭᱟᱜ ᱥᱟᱯᱟᱵ ᱠᱚᱫᱚ ᱦᱩᱭᱩᱜ ᱠᱟᱱ ᱛᱟᱭᱟ ᱞᱚᱴᱟ ᱫᱟᱜ ᱛᱟᱯᱚᱨ ᱱᱚᱣᱟ ᱪᱮᱫ ᱠᱚ ᱢᱮᱛᱟᱜ ᱠᱟᱱᱟ ᱟ ᱟᱨ ᱪᱮᱫ ᱠᱚ ᱞᱟᱹᱭᱟ ᱜᱚᱝᱠᱮ ᱥᱟᱜ ᱠᱟᱜ ᱫᱚᱭ ᱟᱨᱠᱤ
ᱦᱳᱭ ᱚᱱᱠᱟ ᱡᱟᱦᱟᱸ ᱦᱟᱴᱟᱜ ᱠᱚ ᱛᱟᱦᱮᱱᱟ ᱥᱟᱣᱛᱮ ᱦᱚᱞᱚᱝ ᱠᱚ ᱛᱟᱦᱮᱱ ᱛᱟᱭᱟ
ᱦᱟᱴᱟᱜ ᱠᱚ ᱛᱟᱦᱮᱱ ᱛᱟᱭᱟ ᱦᱚᱞᱚᱝ ᱠᱚ ᱛᱟᱦᱮᱱ
ᱦᱳᱭ ᱥᱟᱣᱛᱮ ᱪᱷᱩᱲᱤ ᱠᱚ ᱛᱟᱦᱮᱱ ᱛᱟᱭᱟ ᱟᱨ ᱢᱟᱱᱮ ᱞᱚᱴᱟ ᱫᱟᱜ ᱠᱚ ᱛᱟᱦᱮᱱ ᱛᱟᱭᱟ
ᱴᱮᱸᱜᱟ ᱚᱱᱠᱟ ᱤᱭᱟᱹ ᱴᱮᱸᱜᱟ ᱛᱟᱦᱮᱱᱟ ᱤᱭᱟᱹ ᱞᱮᱠᱟ ᱦᱮᱸ ᱚᱱᱟ ᱠᱚ ᱛᱟᱦᱮᱱ ᱛᱟᱭᱟ ᱛᱚ ᱚᱱᱠᱟ ᱠᱟᱛᱮᱜ ᱠᱚ ᱤᱫᱤ ᱠᱤᱫᱮ ᱜᱮᱭᱟ ᱟᱨᱠᱤ ᱨᱩ ᱨᱩ ᱛᱮ ᱮᱸ ᱮᱱᱮᱡ ᱮᱱᱮᱡ ᱛᱮᱠᱚ ᱤᱫᱤᱭᱮᱭᱟ ᱡᱟᱦᱮᱨ ᱚᱵᱽᱫᱤ ᱡᱟᱦᱮᱨ ᱨᱮ ᱠᱚ ᱤᱫᱤ ᱦᱚᱴᱚ ᱠᱟᱫᱮ ᱜᱮ ᱟᱫᱚ ᱦᱟᱸᱜ ᱟᱠᱩ ᱫᱚᱠᱚ ᱨᱩᱣᱟᱹᱲ ᱮᱱ ᱜᱮ ᱦᱩᱸ ᱵᱟᱠᱤ ᱛᱚ ᱟᱫᱚ ᱵᱚᱸᱜᱟ ᱵᱩᱨᱩ ᱠᱟᱹᱢᱤ ᱛᱟᱵᱚᱱᱟᱭ ᱟ ᱱᱟᱣᱟ ᱵᱟᱦᱟᱭ ᱵᱚᱸᱜᱟᱭᱟᱭ, ᱥᱮ ᱡᱟᱦᱟᱸ ᱠᱚ ᱠᱷᱚᱲ ᱛᱮ ᱡᱟᱦᱟᱸ ᱠᱷᱚᱲ ᱮ ᱵᱮᱱᱟᱣ ᱠᱮᱜ ᱜᱮᱭᱟ ᱟᱨᱠᱤ ᱚᱸᱰᱮᱭ ᱵᱚᱸᱜᱟ ᱵᱩᱨᱩ ᱠᱮᱜ ᱜᱮ ᱤᱱᱟᱹ ᱛᱟᱭᱚᱢ ᱟᱸ ᱤᱱᱟᱹ ᱛᱟᱭᱚᱢ ᱟᱸ ᱠᱚᱲᱟ ᱦᱚᱯᱚᱱ ᱠᱚᱫᱚ ᱵᱟᱵᱟ ᱛᱟᱠᱚ ᱫᱚ ᱟᱨᱠᱤ ᱥᱩᱲᱟᱹ ᱠᱚ ᱮ ᱤᱥᱤᱱᱟ ᱟᱨᱠᱤ ᱵᱚᱸᱜᱟ ᱥᱩᱲᱟᱹ ᱠᱩ ᱦᱮᱸ ᱟᱫᱚ ᱦᱟᱸᱜ ᱟᱭᱩᱵ ᱵᱤᱨ ᱚᱠᱛᱚ ᱫᱚ ᱦᱟᱸᱜ ᱡᱟᱦᱟᱸ ᱛᱤᱱᱟᱹ ᱜᱤ ᱢᱮᱱᱟᱜ ᱠᱚᱣᱟ ᱟᱛᱩ ᱨᱮᱱ ᱡᱚᱛᱚ ᱠᱚᱲᱟ ᱦᱚᱯᱚᱱ ᱠᱩᱲᱤ ᱦᱚᱯᱚᱱ ᱜᱚᱜᱚ ᱛᱟᱠᱚ, ᱵᱤᱴᱤ ᱛᱟᱠᱚ, ᱫᱤ ᱛᱟᱠᱚ, ᱛᱟᱯᱚᱨ ᱵᱟᱵᱟ ᱛᱟᱠᱚ ᱥᱚᱵ ᱠᱚ ᱦᱤᱡᱩᱜᱼᱟ ᱦᱮᱸ᱾ ᱟᱫᱚ ᱥᱚᱲᱟᱹ ᱡᱚᱢ ᱥᱩᱲᱟᱹ ᱠᱚ ᱡᱚᱢᱟ ᱩ ᱡᱟᱜᱮ ᱵᱚᱸᱜᱟ ᱥᱩᱲᱟᱹ ᱡᱚᱢ ᱵᱟᱲᱟ ᱠᱟᱛᱮᱜ ᱟᱨ ᱠᱟᱹᱴᱤᱡ ᱠᱚ ᱡᱚᱦᱟᱨᱟᱜ ᱜᱮ ᱦᱮᱸ ᱟᱨ ᱡᱚᱦᱟᱨ ᱠᱮᱜ ᱜᱮ ᱚᱸᱰᱮ᱾ ᱡᱟᱦᱟᱸ ᱠᱟᱵᱚᱣᱟᱜ ᱡᱟᱦᱟᱸ ᱤᱭᱟᱹ ᱠᱟᱱᱟ᱾ ᱡᱟᱦᱮᱨ ᱨᱮ, ᱡᱚᱦᱟᱨ ᱠᱟᱛᱮᱜ ᱱᱟᱭᱠᱮ ᱵᱟᱵᱟ ᱫᱚ ᱟᱸ ᱱᱚᱝᱠᱟᱭ ᱮᱢᱟ ᱠᱚᱣᱟᱭ ᱥᱟᱨᱡᱚᱢ ᱵᱟᱦᱟ ᱟᱨ ᱚᱱᱟ ᱠᱚ ᱨᱮᱵᱮᱫ ᱡᱚᱝᱼᱟ᱾ ᱤᱱᱟᱹ ᱛᱟᱭᱚᱢ ᱮᱱᱮᱡ ᱟᱠᱩ ᱦᱮᱸ ᱮᱱᱮᱡ ᱮᱱ ᱜᱮᱠᱩ᱾ ᱟᱹᱰᱤ ᱜᱮᱠᱩ ᱨᱩᱭᱟ ᱮᱱᱮᱡ ᱟᱠᱚ ᱩ ᱛᱟᱯᱚᱨ ᱮᱱᱮᱡ ᱮᱱᱮᱡ ᱛᱮᱠᱚ ᱟᱨ ᱦᱚᱸᱠᱚ ᱤᱫᱤᱭᱟ ᱢᱩᱪᱟᱹᱜ ᱠᱩᱞᱤ ᱥᱮᱜ ᱩᱨ ᱟᱨ ᱡᱚᱛᱚ ᱪᱟᱵᱟᱭᱮᱱ ᱜᱮ ᱢᱩᱪᱟᱹᱜ ᱠᱩᱞᱤ ᱠᱚ ᱪᱟᱞᱟᱣᱮᱱ ᱜᱮ ᱟᱨ ᱚᱸᱰᱮ ᱠᱷᱚᱱᱟᱜ ᱡᱟᱦᱟᱸ ᱛᱤᱱᱟᱹᱜ ᱚᱲᱟᱜ ᱢᱮᱱᱟᱜᱼᱟ ᱯᱨᱚᱛᱤᱴᱤ ᱚᱲᱟᱜ ᱨᱮᱜᱮ ᱧᱮᱞᱚᱜᱼᱟ ᱡᱮ, ᱟᱸᱜ ᱢᱟᱺᱡᱷᱤ ᱠᱚ ᱟᱹᱨᱩᱯᱮᱭᱟ ᱮᱸᱜ ᱢᱟᱺᱡᱷᱤ ᱫᱚ ᱵᱟ ᱥᱚᱨᱤ ᱱᱟᱭᱠᱮ ᱠᱚ ᱟᱹᱨᱩᱯᱮᱭᱟ ᱟᱨ ᱩᱱᱤ ᱥᱟᱶᱛᱮᱱ ᱧᱮᱞᱚᱜᱼᱟ ᱡᱮ ᱴᱷᱤᱞᱤ ᱜᱤᱱ ᱜᱚᱜ ᱠᱟᱜᱼᱟ ᱟᱨᱠᱤ ᱾ ᱚᱱᱠᱟ ᱡᱩᱣᱟᱹᱱ ᱠᱚᱲᱟ ᱥᱮ ᱰᱟᱺᱜᱣᱟᱹ ᱠᱚᱲᱟ ᱡᱮᱢᱚᱱ ᱞᱟᱹᱭ ᱞᱮᱠᱷᱟᱱ ᱞᱟᱹᱭ ᱜᱟᱱᱚᱜᱼᱟ ᱾ ᱠᱤᱱ ᱴᱷᱤᱞᱤ ᱠᱤᱱ ᱦᱮᱨᱢᱮᱫ ᱜᱟᱜ ᱠᱟᱜᱟ ᱠᱤ ᱫᱤᱯᱤᱞ ᱠᱟᱜ ᱠᱤᱱ ᱦᱮᱸ᱾ ᱩᱱᱤ ᱱᱟᱭᱠᱮ ᱵᱟᱵᱟ ᱥᱟᱣ ᱠᱤᱱ ᱛᱟᱦᱮᱱᱟ ᱟᱨᱠᱤ ᱾ ᱮᱸ ᱱᱟᱭᱠᱮ ᱢᱤᱫᱴᱟᱝ ᱥᱮ ᱵᱟᱨᱭᱟ ᱛᱟᱦᱮᱱᱟᱭ ᱟᱨᱠᱤ ᱦᱟᱸᱜ ᱛᱟᱦᱮᱱᱟ ᱟᱨᱠᱤ ᱾ ᱛᱚ ᱚᱱᱠᱟ ᱞᱮᱠᱟᱛᱮ ᱦᱮᱸ ᱟᱫᱚ ᱟᱨᱩᱜ ᱫᱤᱭᱮ ᱟᱹᱨᱩ ᱤᱫᱤ ᱠᱤᱱᱟ ᱩᱱᱠᱤᱱ ᱦᱚᱸ ᱠᱤᱱ ᱟᱹᱨᱩᱵ ᱠᱤᱱᱟ ᱠᱚ ᱛᱟᱨᱯᱚᱨ ᱫᱟᱜ ᱮ ᱫᱩᱞᱟᱜᱼᱟᱭ ᱾ ᱱᱟᱭᱠᱮ ᱵᱟᱵᱟᱣᱟᱜ ᱟᱸ ᱚᱱᱟ ᱡᱟᱦᱟᱸ ᱦᱟᱴᱟᱜ ᱨᱮ᱾ ᱠᱤᱪᱷᱩ ᱫᱚ ᱫᱟᱜ ᱮ ᱫᱩᱞᱟᱜ ᱜᱮᱭᱟ ᱟᱨ ᱟᱨᱩᱵ ᱠᱤᱫᱤ ᱜᱤ ᱟᱨ ᱚᱱᱟᱨᱮ ᱫᱟᱜ ᱮ ᱫᱩᱞ ᱟᱛᱟᱭ ᱜᱮᱭᱟ ᱟᱨᱠᱤ ᱾ ᱤᱱᱟᱹ ᱥᱟᱶᱛᱮ ᱧᱮᱞᱚᱜᱼᱟ ᱱᱟᱭᱠᱮ ᱵᱟᱵᱟ ᱦᱚᱸ ᱠᱟᱹᱴᱤᱡ ᱵᱚᱦᱚᱜ ᱨᱮ ᱪᱚᱰᱚᱨᱟ ᱛᱤᱜᱤ ᱟᱨᱠᱤ ᱾ ᱦᱮᱸ ᱫᱩᱞᱟᱹ ᱟᱫᱤᱜᱮ ᱟᱨ ᱟᱨ ᱡᱟᱸᱜᱟ ᱟᱹᱨᱩ ᱫᱟᱜ ᱫᱚ ᱟᱨᱠᱤ ᱡᱚᱸᱦᱟᱨ ᱠᱟᱛᱮᱫ ᱡᱟᱸᱜᱟ ᱟᱹᱨᱩᱵ ᱫᱟᱜ ᱫᱚᱭ ᱤᱫᱤ ᱠᱮᱜ ᱜᱮ ᱟᱨ ᱥᱟᱹᱲᱤᱢ ᱥᱮᱫ ᱠᱚ ᱟᱲᱮᱡ ᱠᱚ ᱠᱟᱜ ᱠᱮ ᱟᱨᱠᱤ ᱾ ᱦᱮᱸ ᱚᱲᱟᱜ ᱨᱮᱱᱟᱜ ᱥᱟᱨᱤᱢ ᱥᱮ ᱟᱨ ᱵᱟᱝᱠᱷᱟ ᱠᱟᱹᱴᱤᱡ ᱠᱚ ᱧᱩᱣᱟᱜᱼᱟ ᱚᱱᱟ ᱦᱚᱸ ᱟᱸ ᱱᱚᱣᱟ ᱛᱚ ᱢᱤᱫᱴᱟᱝ ᱵᱟᱦᱟᱨᱮ ᱟᱹᱰᱤ ᱧᱩᱢᱟᱱᱟᱜ ᱠᱟᱱ ᱜᱮᱭᱟ ᱟᱨᱠᱤ ᱱᱚᱝᱠᱟ ᱠᱟᱛᱮᱜ ᱯᱨᱚᱛᱤᱴᱤ ᱚᱲᱟᱜ ᱨᱮ ᱮᱸ ᱱᱚᱝᱠᱟ ᱠᱟᱛᱮ ᱪᱟᱞᱟᱜᱼᱟ ᱟᱨᱠᱤ ᱱᱚᱣᱟ ᱠᱟᱹᱢᱤ ᱫᱚ᱾ ᱟᱨ ᱢᱩᱪᱟᱹᱫ ᱨᱮ ᱤᱫᱤ ᱩᱴᱩ ᱠᱟᱫᱮᱭᱟ ᱠᱚ ᱢᱩᱪᱟᱹᱫ ᱟᱠᱚ ᱟᱭᱟᱜ ᱚᱲᱟᱜ ᱚᱵᱫᱤ ᱟᱨ ᱚᱸᱰᱮ ᱠᱚ ᱮᱱᱮᱡ ᱥᱮᱨᱮᱧᱟ ᱞᱟᱜᱽᱲᱮ ᱠᱚ ᱮᱱᱮᱡᱼᱟ ᱾
ᱦᱳᱭ ᱦᱳᱭ ᱜᱚᱝᱠᱮ᱾
ᱵᱟᱦᱟ ᱠᱚ ᱮᱱᱮᱡᱼᱟ, ᱦᱮᱸ ᱟ ᱯᱚᱨᱮᱨ ᱫᱤᱱ ᱫᱚ ᱦᱩᱭᱩᱜ ᱠᱟᱱᱟ ᱟᱸ ᱡᱟᱦᱟᱸ ᱫᱤᱱ ᱫᱚ ᱡᱟᱦᱟᱸ ᱞᱟᱸᱫᱟ ᱜᱟᱱᱚᱜ-ᱟ ᱟᱨᱠᱤ ᱩᱱᱤ ᱩᱱᱤ ᱩᱱᱠᱩ ᱥᱟᱶ ᱵᱟᱦᱟ ᱵᱚᱱ ᱮᱱᱮᱡᱼᱟ ᱦᱮᱸ ᱫᱟᱜ ᱵᱚᱱ ᱫᱩᱞ ᱱᱚᱜᱚᱜᱼᱟ᱾ ᱮᱱᱮᱡ ᱥᱤᱨᱤᱧ ᱟᱵᱚᱱ ᱟᱨ ᱡᱮᱢᱚᱱ ᱵᱚ ᱵᱟᱹᱦᱩ ᱠᱚᱠᱚ ᱛᱟᱦᱮᱱᱟ ᱦᱟᱸᱜ ᱟ ᱛᱮ ᱜᱚᱲᱚᱢᱤᱭᱟᱹ ᱛᱟᱠᱚ ᱟᱨᱠᱤ ᱱᱚᱝᱠᱟ ᱞᱟᱸᱫᱟ ᱜᱟᱱᱚᱜ ᱫᱟᱜ ᱠᱚ ᱫᱩᱞ ᱱᱚᱜᱚᱜᱼᱟ ᱢᱤᱫ ᱛᱮ᱾ ᱨᱟᱹᱥᱠᱟᱭᱟ ᱠᱩ ᱮᱱᱮᱡ ᱟᱠᱚ ᱵᱟᱦᱟ ᱠᱚ ᱮᱱᱮᱜᱼᱟ ᱞᱟᱜᱽᱲᱮ ᱠᱚ ᱮᱱᱮᱜᱼᱟ᱾ ᱦᱮᱸ ᱛᱟᱨᱯᱚᱨ ᱦᱟᱺᱰᱤ ᱠᱚᱠᱚ ᱧᱩ ᱵᱟᱲᱟᱭᱟ ᱟᱨᱠᱤ ᱱᱚᱝᱠᱟ ᱠᱟᱛᱮᱜ ᱱᱚᱣᱟ ᱢᱟᱦᱟᱱᱟᱣ ᱱᱚᱣᱟ ᱯᱮ ᱢᱟᱦᱟ ᱛᱚᱵᱩᱱ ᱢᱟᱱᱟᱣ ᱛᱮᱦᱮᱱᱟ ᱵᱟᱦᱟ ᱫᱚ ᱟᱹᱰᱤ ᱨᱟᱹᱥᱠᱟᱹ ᱥᱟᱞᱟᱜ᱾
ᱦᱳᱭ ᱜᱚᱝᱠᱮ ᱮᱠᱵᱟᱨᱮ ᱟᱹᱰᱤ ᱦᱮᱸ ᱡᱟᱦᱟᱸ ᱵᱤᱱ ᱞᱟᱹᱭ ᱠᱮᱫᱟ ᱚᱱᱟ ᱠᱩ ᱞᱟᱹᱭ ᱞᱟᱹᱜᱤᱫ ᱟᱭᱢᱟ ᱟᱭᱢᱟ ᱥᱟᱨᱦᱟᱣ ᱟᱨ ᱪᱮᱫ᱾
ᱦᱩᱸ ᱟᱵᱮᱱ ᱠᱟᱹᱴᱤᱡ ᱞᱟᱹᱭ ᱥᱚᱫᱚᱨᱟᱜ ᱵᱮᱱ ᱟᱯᱮ ᱥᱮᱫ ᱜᱮ ᱪᱮᱠᱟ ᱦᱩᱭᱩᱜ? ᱠᱱᱟ ᱠᱱᱟ ᱟᱨ ᱨᱟᱹᱥᱠᱟᱹ ᱨᱚᱢᱚᱡᱽ ᱟᱨᱠᱤ
ᱦᱳᱭ ᱜᱚᱝᱠᱮ ᱟᱵᱤᱱ ᱡᱟᱦᱟ ᱠᱚ ᱵᱤᱱ ᱞᱟᱹᱭ ᱠᱮᱫᱟ ᱟᱵᱚ ᱾ ᱢᱮ ᱚᱱᱠᱟᱜᱮ ᱟᱞᱮ ᱯᱳᱞᱳ ᱫᱤᱱ ᱟᱨ ᱪᱮᱫ ᱡᱮᱢᱚᱱ ᱱᱟᱭᱠᱮ ᱵᱟᱵᱟ ᱠᱚ ᱟᱨ ᱪᱮᱫ ᱢᱟᱱᱮ ᱾ ᱩᱱᱠᱩ ᱨᱩ ᱠᱟᱛᱮᱫ ᱠᱚ ᱤᱫᱤᱭᱟᱠᱚ ᱟᱨ ᱪᱮᱫ ᱡᱟᱭᱜᱟᱛᱮ ᱥᱟᱶᱛᱮ ᱩᱱᱤ ᱵᱚᱸᱜᱟ ᱵᱩᱨᱩ ᱯᱚᱨ ᱟᱨ ᱢᱟᱱᱮ ᱱᱚᱱᱚᱛᱮ ᱡᱚᱠᱷᱚᱱ ᱢᱟᱱᱮ ᱟᱡ ᱮ ᱟᱛᱩ ᱢᱟᱱᱮ ᱾ ᱟᱛᱳ ᱴᱚᱞᱟ ᱦᱤᱡᱩᱜᱼᱟ ᱛᱚᱠᱷᱚᱱ ᱦᱚᱸᱠᱩ ᱨᱩ ᱛᱮᱠᱚ ᱟᱹᱜᱩᱭᱮᱭᱟ ᱥᱟᱶᱛᱮ ᱟᱨ ᱪᱮᱫ ᱢᱟᱱᱮ ᱢᱤᱫᱴᱮᱱ ᱾ ᱢᱤᱫᱴᱮᱱ ᱚᱲᱟᱜ ᱨᱮ ᱠᱟᱴᱟ ᱠᱚᱠᱚ ᱟᱹᱨᱩᱯᱮᱭᱟ ᱥᱟᱶᱛᱮ ᱩᱱᱤ ᱵᱟᱦᱟ ᱠᱚᱭ ᱮᱢᱟ ᱠᱚᱣᱟᱭ ᱾ ᱦᱸ ᱟᱨ ᱱᱮ ᱥᱟᱶᱛᱮ ᱩᱱᱤ ᱫᱟᱜ ᱦᱚᱸ ᱫᱩᱞ ᱫᱟᱜ ᱦᱚᱸᱭ ᱫᱩᱞ ᱛᱟᱠᱚᱣᱟ ᱪᱮᱫ ᱾ ᱟᱨ ᱵᱚᱦᱚᱜ ᱨᱮ ᱠᱟᱴᱤ ᱛᱤᱨᱯᱤᱞ ᱞᱮᱠᱟ ᱟᱨ ᱥᱟᱨᱮᱱ ᱥᱮᱫ ᱠᱚ ᱩᱡᱮᱨ ᱜᱮᱭᱟ ᱚᱱᱠᱟᱜᱮ ᱟᱞᱮ ᱥᱮᱱ ᱦᱚᱸ ᱟᱨ ᱪᱮᱫ ᱟᱨ ᱥᱟᱶ ᱛᱮ ᱜᱚᱝᱠᱮ ᱡᱮᱢᱚᱱ ᱵᱮᱱ ᱞᱟᱹᱭ ᱠᱮᱫᱟ ᱚᱱᱟ ᱠᱚ ᱠᱟᱹᱢᱤ ᱯᱩᱨᱟᱹᱣ ᱥᱮ ᱠᱟᱛᱮᱫ ᱚᱱᱮ ᱱᱟᱭᱠᱮ ᱢᱟᱱᱮ ᱚᱲᱟᱜ ᱨᱮ ᱮ ᱠᱚ ᱨᱟᱹᱥᱠᱟᱹ ᱡᱚᱝᱟ ᱟᱨ ᱪᱮᱫ ᱚᱱᱠᱟᱜᱮ ᱟᱞᱮ ᱥᱮᱱ ᱦᱚᱸ ᱟᱨ ᱪᱮᱫ
ᱦᱳᱭ ᱜᱚᱢᱠᱮ ᱟᱫᱚ ᱱᱚᱝᱠᱟ ᱜᱮᱵᱚᱱ ᱢᱟᱱᱟᱣ ᱛᱟᱦᱮᱱᱟ ᱵᱟᱦᱟ ᱫᱚ᱾ ᱦᱮᱸ ᱟᱹᱰᱤ ᱡᱟᱠ ᱡᱚᱢᱚᱠ ᱠᱟᱛᱮᱜ ᱟᱨᱠᱤ ᱟᱨ ᱱᱮᱛᱟᱨ ᱟᱨᱵᱚᱱ ᱱᱮᱛᱟ ᱠᱚᱜᱮᱭᱟ ᱟᱨᱠᱤ ᱾
ᱦᱮᱸ ᱟᱫᱚ ᱦᱟᱸᱜ ᱱᱚᱝᱠᱟᱵᱚᱱ ᱱᱮᱛᱟ ᱠᱚᱜᱮᱭᱟ ᱟᱨᱠᱤ ᱱᱚᱝᱠᱟ ᱦᱚᱸ᱾ ᱡᱮᱢᱚᱱ ᱵᱟᱦᱟ ᱨᱮ ᱡᱮᱢᱚᱱ ᱥᱚᱨᱦᱟᱭ ᱡᱮᱢᱚᱱ ᱢᱮᱱᱮᱫ ᱛᱟᱠᱚ ᱫᱤ ᱛᱮᱭᱟᱱ ᱛᱟᱠᱚ ᱥᱮ ᱚᱱᱠᱟᱜ ᱜᱮ᱾ ᱦᱮᱸ ᱠᱩᱢᱟᱨ ᱦᱟᱛᱚᱢ ᱛᱮ ᱠᱚ ᱜᱮᱵᱚᱱ ᱱᱮᱛᱟ ᱠᱚᱜᱭᱟᱨᱠᱤ ᱜᱮᱭᱟ ᱟᱵᱚᱨᱮᱱ ᱯᱮᱲᱟ ᱠᱚ ᱦᱮ ᱟᱹᱰᱤ ᱡᱚᱢᱚᱠ ᱜᱮ ᱨᱟᱹᱥᱠᱟᱹ ᱥᱟᱞᱟᱜ ᱦᱩᱭᱩᱜᱼᱟ᱾
ᱦᱳᱭ ᱦᱳᱭ ᱜᱚᱝᱠᱮ ᱟᱹᱰᱤ ᱨᱟᱹᱥᱠᱟᱹ ᱥᱟᱞᱟᱜ ᱡᱟᱦᱟᱸᱭ ᱠᱚᱫᱚ ᱛᱮᱭᱟᱟᱝ ᱛᱟᱠᱚ ᱛᱟᱦᱮᱱᱟ ᱡᱟᱦᱟᱸ ᱫᱚ ᱚᱱᱠᱟᱱ ᱞᱟᱸᱫᱟ ᱠᱚ ᱜᱟᱱᱚᱜᱼᱟ ᱟᱫᱚ ᱩᱱᱠᱩ ᱦᱚᱸ ᱫᱟᱜ ᱠᱚ ᱫᱩᱞᱼᱟ ᱥᱟᱶᱛᱮ ᱨᱟᱹᱥᱠᱟᱹ ᱩᱱᱠᱩ ᱦᱚᱸ ᱢᱤᱫᱴᱮᱱ᱿ ᱢᱟᱱᱮ ᱱᱚᱣᱟ ᱫᱚ ᱢᱤᱫᱴᱮᱱ ᱵᱚᱪᱷᱚᱨ ᱨᱮ ᱢᱤᱫ ᱫᱷᱟᱣ ᱜᱮᱥᱮ ᱟᱨ ᱪᱮᱫ ᱫᱟᱜ ᱫᱩᱞ ᱦᱚᱸ ᱥᱟᱶᱛᱮ ᱡᱤᱞ ᱯᱤᱴᱷᱟᱹ ᱡᱚᱢ ᱟᱨ ᱟᱨᱚ ᱠᱤᱪᱷᱩ ᱦᱟᱺᱰᱤ ᱠᱚᱦᱚᱸ ᱡᱟᱦᱟᱭ ᱠᱚ ᱜᱟᱱᱚᱜ ᱛᱟᱠᱚᱣᱟ ᱪᱮ ᱩᱱᱠᱩ ᱦᱟᱺᱰᱤ ᱠᱚᱦᱚᱸ ᱚᱱᱟ ᱪᱮ ᱱᱚᱣᱟ ᱫᱚ ᱵᱚᱪᱷᱚᱨ ᱟᱵᱚᱣᱟᱜ ᱢᱤᱫ ᱫᱷᱟᱣ ᱜᱮ ᱦᱤᱡᱩᱜᱼᱟ ᱥᱮ ᱛᱟᱦᱚᱞᱮ ᱠᱟᱹᱴᱤᱡ ᱩᱱ ᱚᱠᱛᱚ ᱫᱚ ᱨᱟᱹᱥᱠᱟᱹ ᱚᱠᱛᱚ ᱠᱟᱱᱟ ᱩᱱ ᱚᱠᱛᱚ ᱫᱚᱭ ᱠᱚ ᱵᱮ ᱡᱩᱫᱤ ᱫᱟᱜ ᱠᱚᱵᱮᱱ ᱫᱩᱞᱟᱜᱼᱟ ᱩᱱᱠᱩ ᱦᱚᱸ ᱵᱟᱹᱲᱤᱡ ᱫᱚ ᱵᱟᱝᱠᱚ ᱢᱚᱱᱮᱭᱟ
ᱦᱳᱭ
ᱨᱟᱹᱠᱟᱹ ᱨᱮᱱᱟᱜ ᱠᱟᱛᱷᱟ ᱠᱟᱱᱟ ᱟᱹᱰᱤ ᱡᱚ ᱟᱹᱰᱤ ᱡᱚᱢᱚᱠ ᱵᱮᱱ ᱞᱟᱹᱭ ᱠᱮᱜᱼᱟ᱾ ᱟᱹᱰᱤ ᱟᱹᱰᱤ ᱥᱟᱨᱦᱟᱣ ᱜᱚᱢᱠᱮ ᱦᱮᱸ ᱦᱮᱸ ᱟᱪᱪᱷᱟ ᱜᱚᱢᱠᱮ ᱟᱫᱚ ᱦᱟᱸᱜ ᱟᱫᱚ ᱡᱟᱠᱜᱮ ᱱᱚᱣᱟ ᱫᱚ ᱢᱮᱱᱟᱜ ᱜᱮᱭᱟ ᱟᱫᱚ ᱠᱤᱪᱷᱩ ᱠᱤᱪᱷᱩ ᱡᱟᱭᱜᱟ ᱨᱮᱫᱚ ᱚᱱᱠᱟ ᱫᱚ ᱵᱟᱝᱠᱚ ᱢᱟᱱᱟᱣ ᱜᱮᱭᱟ ᱟᱨᱠᱤ ᱩᱱᱠᱩ ᱫᱚ ᱟᱫᱚᱢ ᱡᱟᱭᱜᱟ ᱨᱮ ᱧᱮᱞ ᱟᱠᱟᱱᱟ ᱢᱟᱜᱽ ᱢᱚᱬᱮ ᱟᱯᱮᱥᱮᱫ ᱛᱤᱱᱟᱹᱜ ᱵᱟᱦᱟ ᱥᱩᱚᱢᱚᱭ ᱜᱮ ᱢᱟᱜ ᱢᱚᱬᱮᱞᱮ ᱟᱞᱮ ᱫᱚ ᱚᱱᱟ ᱥᱟᱶᱛᱮᱜᱮ ᱟᱫᱚ ᱚᱠᱟ ᱥᱚᱢᱚᱭ ᱫᱚ ᱧᱮᱞᱚᱜᱼᱟ ᱢᱚᱬᱮ ᱵᱚᱪᱚᱨ ᱚᱠᱟ ᱥᱟᱢᱚᱭ ᱫᱚ ᱧᱮᱞᱚᱜ ᱼᱟ ᱢᱚᱬᱮ ᱵᱚᱪᱷᱚᱨ ᱥᱮ ᱯᱮ ᱵᱚᱪᱷᱚᱨ ᱯᱚᱨ ᱱᱚᱝᱠᱟ ᱟᱯᱮᱮᱥᱮᱫ ᱛᱤᱱᱟᱹᱜ ᱵᱚᱪᱷᱚᱨ ᱯᱚᱨ-ᱯᱚᱨ ᱦᱩᱭᱩᱜᱼᱟ ᱢᱟᱜ ᱢᱚᱬᱮ ᱠᱚ
ᱦᱚᱭ ᱜᱚᱝᱠᱮ ᱟᱞᱮᱮᱥᱮᱫ ᱦᱚᱸ ᱚᱱᱠᱟ ᱢᱟᱜ ᱢᱚᱬᱮ ᱫᱚ ᱢᱚᱬᱮ ᱵᱚᱪᱷᱚᱨ ᱯᱚᱨ ᱯᱚᱨ ᱜᱮ ᱦᱳᱭᱳᱼᱟ ᱢᱮᱱᱠᱷᱟᱱ ᱟᱫᱚᱢ ᱥᱚᱢᱚᱭ ᱫᱚ ᱵᱟᱦᱟ ᱚᱠᱛᱚ ᱦᱚᱸ ᱦᱩᱭᱩᱜ ᱛᱟᱞᱮ ᱛᱟᱦᱮᱱᱟ ᱟᱨ ᱪᱮᱫ᱾
ᱦᱳᱭ ᱟᱫᱚ ᱟᱞᱮᱮᱥᱮᱫ ᱚᱱᱠᱟ ᱜᱮ ᱧᱮᱞᱚᱜ ᱜᱮᱭᱟ ᱵᱟᱦᱟ ᱥᱚᱢᱚᱭ ᱜᱮᱞᱮ ᱢᱟᱜ ᱢᱚᱬᱮᱭᱮᱱ ᱜᱮ᱾ ᱟᱫᱚ ᱡᱟᱦᱟᱸ ᱵᱚᱪᱷᱚᱨ ᱞᱮ ᱢᱮᱱ ᱠᱟᱜᱼᱟ ᱦᱮᱸ ᱟᱨᱠᱤ ᱡᱟᱦᱟᱱᱟᱜ ᱡᱩᱫᱤ ᱟᱨᱞᱮ ᱢᱮᱱ ᱠᱟᱜᱼᱟ ᱟᱨᱠᱤ ᱚᱱᱟ ᱯᱩᱨᱟᱹᱣᱮᱱ ᱠᱷᱟᱱ ᱫᱚ
ᱩᱱᱠᱩᱫᱚ ᱠᱟᱹᱴᱤᱡ ᱢᱟᱨᱟᱝ ᱡᱤᱱᱤᱥ ᱠᱟᱱ ᱜᱮᱭᱟ ᱥᱮ ᱟᱵᱚᱣᱟᱜ ᱢᱟᱱᱮ ᱠᱟᱹᱴᱤᱡ ᱞᱴᱩᱠ ᱜᱮ ᱯᱚᱲᱚᱚᱱᱟ ᱟᱫᱚ ᱚᱱᱟ ᱠᱚ ᱞᱟᱜᱤᱫ ᱞᱟᱦᱟ ᱠᱷᱚᱱ ᱢᱟᱱᱮ ᱠᱟᱹᱣᱰᱤ ᱦᱚᱸ ᱥᱟᱶᱛᱮ ᱫᱟᱲᱮ ᱠᱚ ᱡᱚᱜᱟᱲ
ᱦᱮᱸ ᱦᱮᱸ ᱮᱠᱫᱚᱢ ᱥᱟᱹᱨᱤ ᱜᱮ ᱫᱟᱲᱮ ᱡᱚᱜᱟᱲ ᱦᱩᱭᱩᱜ ᱟ ᱥᱮ ᱚᱱᱟ ᱫᱚ ᱡᱟᱦᱟᱱᱟᱜ ᱢᱮᱱᱠᱟᱜ ᱟᱛᱩ ᱱᱟᱯᱟᱭ ᱞᱟᱹᱜᱤᱫ ᱛᱮ ᱟᱫᱚ ᱜᱚᱸᱥᱟᱭ ᱠᱚᱴᱷᱮᱱ ᱟᱫᱚ ᱮᱢ ᱦᱩᱭᱩᱜᱼᱟ ᱟᱨᱠᱤ
ᱦᱳᱭ ᱦᱳᱭ ᱚᱱᱟ ᱞᱟᱹᱜᱤᱫ ᱩᱱᱠᱩ ᱫᱟᱨᱮ ᱠᱚ ᱟᱨ ᱪᱮᱫ ᱧᱟᱢ ᱥᱟᱢᱴᱟᱣ ᱠᱟᱹᱴᱤᱡ ᱞᱟᱦᱟ ᱠᱷᱚᱱᱜᱮ ᱚᱱᱟ ᱠᱚᱫᱚ ᱟᱨ ᱪᱮᱫ ᱥᱟᱶᱛᱮ ᱟᱵᱚᱨᱮᱱ ᱟᱭᱢᱟ ᱞᱮᱠᱟᱱ ᱯᱮᱲᱟ ᱯᱟᱹᱲᱦᱟᱹ ᱠᱚ ᱦᱤᱡᱩᱜ ᱟᱠᱚ ᱥᱟᱶᱛᱮ ᱢᱟᱱᱮ ᱠᱟᱹᱣᱰᱤ ᱠᱚᱦᱚᱸ ᱥᱟᱶᱛᱮ ᱡᱮᱞ ᱠᱚᱦᱚ ᱫᱚᱨᱠᱟᱨᱟ ᱪᱮ ᱞᱟᱹᱛᱤ ᱜᱮᱭᱟ
ᱦᱩᱸ ᱚᱱᱟᱜᱮ ᱜᱚᱝᱠᱮ ᱟᱹᱰᱤ ᱨᱟᱹᱥᱠᱟᱹ ᱟᱱᱟᱜ ᱠᱟᱛᱷᱟᱢ ᱞᱟᱹᱭ ᱠᱮᱫᱟ ᱱᱚᱣᱟ ᱠᱚᱫᱚ ᱢᱤᱫ ᱢᱤᱫᱴᱟᱝ ᱦᱮᱱᱟᱜᱼᱟ ᱵᱚᱸᱜᱟ ᱵᱩᱨᱩ ᱨᱮ ᱟᱨᱠᱤ ᱱᱚᱣᱟ ᱠᱚᱫᱚ ᱡᱟ ᱜᱮᱵᱚᱱ- ᱠᱚᱨᱟᱣᱟ ᱟᱨᱵᱚᱱ ᱠᱚᱣᱟ ᱢᱟ ᱟᱨᱠᱤ ᱱᱟᱯᱟᱭ ᱠᱟᱛᱮ᱾
ᱦᱮ ᱜᱚᱝᱠᱮ ᱟᱨ ᱧᱮᱞᱚᱜ ᱠᱟᱱᱟ ᱡᱮ ᱠᱤᱪᱷᱩ ᱠᱤᱪᱷᱩ ᱟᱭ ᱟᱭᱢᱟ ᱡᱟᱭᱜᱟ ᱨᱮᱜᱮ ᱟᱨ ᱪᱮᱫ ᱵᱟᱦᱟ ᱠᱚ ᱥᱟᱶᱛᱮ ᱥᱚᱦᱨᱟᱭ ᱠᱚ ᱯᱚᱨᱚᱵᱽ ᱠᱚ ᱵᱟᱝᱠᱚ ᱢᱟᱱᱟ ᱵᱟᱝᱠᱚ ᱢᱟᱱᱟᱣᱟ ᱥᱟᱶ ᱛᱚ ᱫᱟᱸᱥᱟᱭ ᱦᱚᱸ ᱚᱱᱟ ᱠᱚ ᱯᱚᱨᱚᱵᱽ ᱠᱚᱫᱚ ᱵᱟᱝᱠᱚ ᱢᱟᱱᱟᱣ ᱫᱟ ᱟᱨ ᱪᱮᱫ
ᱦᱮ ᱥᱟᱹᱨᱤ ᱜᱮ ᱜᱚᱢᱠᱮ ᱧᱮᱞᱚᱜ ᱜᱮᱭᱟ ᱟᱢᱟ ᱡᱟᱭᱜᱟ ᱠᱚᱨᱮ᱿
ᱠᱮ ᱚᱱᱟ ᱠᱚᱫᱚ ᱩᱱᱠᱩ ᱠᱟᱹᱴᱤᱡ ᱢᱟᱱᱮ ᱱᱚᱝᱠᱟ ᱠᱚ ᱪᱷᱩᱰᱟᱹᱨᱚᱜ ᱠᱟᱱᱟ ᱱᱚᱰᱮ ᱢᱤᱫ ᱵᱟᱨ ᱦᱚᱲ ᱢᱮᱱᱟᱜ ᱠᱚᱣᱟ ᱥᱟᱶᱛᱮ ᱦᱟᱸᱰᱮ ᱢᱤᱫᱵᱟᱨ ᱦᱚᱲ ᱚᱱᱮ ᱚᱱᱠᱟ ᱠᱚ ᱛᱟᱦᱮᱱ ᱠᱟᱱᱟ ᱟᱨ ᱪᱮᱫ ᱩᱱᱠᱩ ᱛᱟᱦᱞᱮ ᱡᱩᱫᱤ ᱡᱩᱢᱤᱫ ᱵᱟᱹᱱᱩᱜ ᱠᱚᱣᱟ ᱥᱟᱶᱛᱮ ᱩᱱᱠᱩ ᱫᱚ ᱨᱮᱱ ᱜᱤᱫᱽᱨᱟᱹ ᱠᱚᱫᱚ᱿ ᱟᱠᱚ ᱟᱭᱳᱵᱟᱵᱟ ᱠᱚᱴᱷᱮᱱ ᱱᱚᱣᱟ ᱠᱚᱫᱚ ᱠᱚ ᱠᱩᱞᱤᱭᱮᱫᱠᱚᱵᱚᱱ ᱡᱮ ᱟᱵᱚ ᱫᱚ ᱪᱮᱫᱟᱜ ᱱᱚᱝᱠᱟ ᱪᱮ ᱟᱵᱚ ᱦᱚᱸ ᱮᱴᱟᱜ ᱢᱟᱱᱮ ᱮ ᱫᱮᱥ ᱫᱤᱥᱚᱢ ᱠᱚ ᱩᱱᱠᱩ ᱠᱚ ᱫᱟᱬᱟ ᱠᱟᱛᱮᱫ ᱠᱚ ᱧᱮᱞ ᱠᱟᱫᱟ ᱪᱮᱫ ᱥᱚᱨᱦᱟᱭ ᱦᱩᱭᱩᱜᱼᱟ᱿ ᱥᱚᱦᱟᱭ ᱵᱟᱦᱟ ᱢᱟᱜᱢᱚᱬᱮ ᱫᱟᱸᱥᱟᱭ ᱫᱟᱬᱟᱱ ᱟᱹᱰᱤ ᱨᱟᱹᱥᱠᱟᱹ ᱟᱱᱟᱜ ᱢᱤᱫᱴᱮᱱ ᱦᱩᱭᱩᱜ ᱛᱟᱦᱮᱱᱟ ᱢᱮᱱᱠᱷᱟᱱ ᱟᱵᱚ ᱫᱚ ᱪᱮᱫᱟᱜ ᱚᱱᱠᱟ ᱦᱮᱪᱮ᱾
ᱦᱳᱭ ᱟᱫᱚ ᱟᱫᱚᱢ ᱠᱚ ᱜᱚᱢᱠᱮ ᱠᱟᱹᱴᱤᱡ ᱠᱚ ᱠᱩᱞᱤ ᱠᱟᱱᱟ ᱟᱨᱠᱤ ᱡᱮᱢᱚᱱ ᱡᱮ ᱱᱚᱣᱟ ᱫᱚ ᱦᱟᱸᱜ ᱥᱚᱨᱦᱟᱭ ᱫᱚ ᱮᱠᱞᱟ ᱮᱠᱞᱟ ᱠᱚ ᱥᱚᱨᱦᱟᱭᱚᱜ ᱜᱮᱭᱟ ᱟᱨᱠᱤ ᱟᱨᱠᱤ ᱟᱫᱚᱢ ᱠᱚᱫᱚ ᱠᱚ ᱞᱟᱹᱭᱮᱜᱼᱟ ᱟᱫᱚᱚᱢ ᱢᱮᱱᱫᱟ ᱦᱮᱸ ᱱᱚᱝᱠᱟ ᱫᱚᱠᱚ ᱦᱮᱸ ᱱᱚᱝᱠᱟ ᱫᱚ ᱛᱤ ᱨᱤᱠᱚ ᱥᱚᱨᱦᱟᱭᱚᱜᱼᱟ ᱜᱚᱝᱠᱮ ᱡᱚᱠᱷᱚᱱ ᱡᱩᱫᱤ ᱚᱱᱟ ᱟᱛᱩ ᱨᱮᱱ ᱚᱠᱚᱭ ᱜᱮ ᱵᱟᱹᱱᱩᱜ ᱠᱚᱣᱟ ᱟᱠᱚ ᱜᱮ ᱢᱤᱫ ᱡᱟᱭᱜᱟ ᱨᱮᱠᱚ ᱪᱟᱞᱟᱣ ᱠᱟᱱᱟ ᱦᱮᱸ ᱟᱫᱚ ᱵᱟᱰᱟᱭᱟᱠᱚ ᱡᱮ ᱱᱩᱱᱟᱹᱜ ᱫᱤᱱᱨᱮᱵᱚᱱ ᱥᱚᱨᱦᱟᱭᱚᱜᱼᱟ ᱡᱩᱫᱤ ᱡᱟᱦᱟᱸ ᱡᱟᱭᱜᱟ ᱨᱮᱠᱚ ᱪᱟᱞᱟᱣ ᱵᱟᱲᱟ ᱠᱟᱱᱟ ᱴᱟᱣᱩᱱ ᱠᱚᱨᱮ ᱠᱚ ᱛᱟᱦᱮᱱᱟ ᱠᱟᱱᱟ ᱛᱚ ᱜᱚᱝᱠᱮ ᱩᱱᱠᱩ ᱫᱚ ᱮᱠᱟᱭ ᱜᱮ ᱮᱠᱞᱟ ᱮᱠᱞᱟ ᱠᱚ ᱥᱚᱦᱨᱟᱭᱚᱜᱼᱟ ᱟᱨᱠᱤ ᱢᱤᱫ ᱦᱚᱲ ᱡᱩᱫᱤ ᱢᱮᱱᱟᱭᱟ ᱦᱮᱸ
ᱦᱳᱭ
ᱠᱟᱨᱚᱱ ᱩᱱᱤ ᱫᱚ ᱦᱟᱸᱜ ᱟᱛᱳ ᱴᱚᱞᱟ ᱠᱷᱚᱱ ᱫᱚᱭ ᱵᱷᱤᱱᱟᱹ ᱠᱟᱛᱮ ᱪᱟᱞᱟᱣ ᱠᱟᱱᱟᱭ ᱮᱴᱟᱜ ᱥᱮᱜ ᱨᱮ ᱛᱟᱦᱮᱱ ᱠᱟᱱᱟᱭ ᱛᱚ ᱩᱱᱤ ᱫᱚ ᱵᱟᱭ ᱪᱟᱜ ᱠᱷᱟᱱ ᱫᱚ ᱟᱛᱩ ᱨᱤᱜᱤ ᱚᱱᱟ ᱦᱤᱥᱟᱹᱵᱽ ᱛᱮᱜᱮ ᱚᱸᱰᱮ ᱠᱷᱚᱱᱟᱜ ᱜᱮ ᱥᱚᱨᱦᱟᱭᱚᱜᱼᱟ ᱚᱱᱟᱜᱮ ᱮᱠᱞᱟ ᱮᱠᱞᱟ ᱟᱨ ᱵᱟᱝᱠᱷᱟᱱ ᱟᱛᱩ ᱠᱚ ᱨᱮᱦᱚᱛᱚ ᱱᱤᱛᱚᱜ ᱛᱚ ᱵᱤᱵᱟᱫ ᱠᱷᱟᱹᱛᱤᱨ ᱛᱮ ᱧᱮᱞᱚᱜ ᱜᱮᱭᱟ ᱜᱚᱝᱠᱮ ᱡᱮᱢᱚᱱ ᱡᱟᱦᱟᱸᱭ ᱠᱚ ᱯᱟᱹᱨᱤᱥ ᱨᱮᱱ ᱥᱮ ᱡᱩᱫᱟ. ᱵᱟᱹᱲᱛᱤ ᱜᱮᱭᱟ ᱠᱚ ᱠᱚ ᱟᱨᱠᱤ ᱩᱱᱠᱩ ᱫᱚᱠᱚ ᱢᱮᱱᱟ ᱡᱮ ᱟᱞᱮ ᱫᱚᱞᱮ ᱵᱷᱤᱱᱟᱹᱜᱼᱟ ᱟᱲᱮ ᱞᱮᱠᱟ ᱟᱨᱠᱤ ᱚᱱᱠᱟ ᱠᱟᱛᱮᱜ ᱦᱚᱸ ᱟᱠᱚ ᱟᱠᱚ ᱟᱠᱚ ᱠᱚ ᱥᱚᱨᱦᱟᱭᱚᱜ ᱠᱟᱱᱟ ᱱᱚᱝᱠᱟ ᱦᱚᱸ ᱧᱮᱞᱚᱜ ᱠᱟᱱ ᱜᱮᱭᱟ᱾
ᱦᱳᱭ ᱦᱳᱭ ᱜᱚᱝᱠᱮ
ᱦᱩᱸ
ᱟᱪᱪᱷᱟ
ᱱᱚᱣᱟ ᱠᱚ ᱧᱮᱞᱚᱜ ᱜᱮᱭᱟ ᱟᱨᱠᱤ᱾
ᱦᱩᱸ ᱦᱳᱭ ᱜᱚᱝᱠᱮ ᱚᱠᱛᱚ ᱠᱚ ᱦᱚᱸ ᱟᱹᱰᱤ ᱡᱟᱹᱥᱛᱤ ᱜᱮ ᱦᱩᱭᱮᱱ ᱛᱟᱞᱟᱝᱟ ᱛᱟᱦᱞᱮ ᱢᱟ ᱛᱟᱦᱞᱮ ᱜᱚᱝᱠᱮ ᱥᱟᱹᱜᱩᱱ ᱡᱚᱸᱦᱟᱨ ᱟᱨ ᱪᱮᱫ
ᱦᱳᱭ ᱜᱚᱢᱠᱮ ᱥᱟᱹᱜᱩᱱ ᱡᱚᱸᱦᱟᱨ ᱟᱹᱰᱤ ᱟᱹᱰᱤ ᱥᱟᱨᱦᱟᱣ